ᱜᱚᱢᱠᱮ ᱡᱚᱦᱟᱨ ᱡᱚᱦᱟᱨ ᱜᱚᱢᱠᱮ
ᱦᱩᱸ ᱢᱟ ᱞᱟᱹᱭ ᱛᱟᱞᱟᱝ ᱢᱮ
ᱛᱟᱦᱚᱞᱮ ᱜᱚᱝᱠᱮ ᱱᱟᱯᱟᱭ ᱵᱟᱲᱟ ᱜᱮᱥᱮ ᱪᱮᱫ
ᱦᱮᱸ ᱱᱤᱭᱟᱹ ᱜᱟᱹᱲᱤ ᱫᱚ ᱱᱟᱯᱟᱭ ᱵᱟᱲᱟ ᱜᱮ
ᱮ ᱜᱚᱝᱠᱮ ᱢᱮᱱᱫᱚ ᱱᱤᱛᱚᱜ ᱡᱟᱦᱟᱸ ᱥᱟᱛᱟᱢ ᱱᱤᱭᱮᱞᱟᱝ ᱜᱟᱯᱟᱞᱢᱟᱨᱟᱣᱟ ᱮᱸᱫ ᱚᱱᱟ ᱥᱟᱛᱟᱢ ᱫᱚ ᱜᱚᱢᱠᱮ ᱮᱫ ᱢᱟᱢᱟ ᱚᱲᱟᱜ ᱱᱤᱭᱟᱹ ᱜᱟᱯᱟᱞᱢᱟᱨᱟᱣ ᱞᱮᱠᱷᱟᱱ ᱜᱚᱝᱠᱮ ᱟᱹᱰᱤᱜᱮ ᱢᱟᱱᱮ ᱮ ᱟᱨ ᱪᱮᱫ ᱢᱟᱱᱮ ᱱᱟᱯᱟᱭ ᱵᱩᱡᱽ ᱠᱚᱜᱼᱟ ᱜᱚᱝᱠᱮ ᱦᱳᱭ ᱟᱫᱚ ᱚᱱᱟᱜᱮ ᱪᱚᱞᱚ ᱜᱚᱝᱠᱮ ᱜᱟᱯᱟᱞᱢᱟ ᱰᱚ ᱞᱟᱝ ᱮᱦᱚᱵ ᱞᱮᱜᱮ
ᱴᱷᱤᱠ ᱟᱪᱷᱮ ᱪᱚᱞᱚ᱾
ᱦᱳᱭ
ᱟᱫᱚ ᱛᱟᱦᱚᱞᱮ ᱤᱭᱟᱹᱜ ᱢᱟᱢᱟ ᱚᱲᱟᱜ ᱢᱟ ᱢᱟᱢᱟ ᱚᱲᱟᱜ ᱜᱮᱸ ᱥᱮ ᱵᱟᱝ ᱟᱢ ᱛᱚ ᱠᱟᱛᱷᱟ ᱫᱚ ᱱᱚᱰᱮ,
ᱟᱯᱮ ᱫᱚ ᱪᱮᱜᱞᱮᱠᱟ ᱯᱮ ᱢᱮᱛᱟᱦᱟᱠᱚᱣᱟ ᱟᱠᱚᱣᱟ ᱢᱟᱢᱟ ᱚᱲᱟᱜ ᱨᱮᱱ, ᱢᱟᱢᱟ ᱚᱲᱟᱜ ᱨᱮᱱ᱾ ᱮᱱ ᱩᱱᱤ ᱢᱟᱢᱟᱭᱤᱡ ᱟᱭᱳ ᱥᱮ ᱟᱭᱳᱭᱤᱡ ᱟᱭᱳ ᱫᱚ ᱪᱮᱫ ᱞᱮᱠᱟ ᱟᱯᱮ ᱫᱚᱯᱮ ᱢᱮᱛᱟ ᱠᱚᱜᱮᱭᱟ᱾
ᱢᱟᱢᱟᱭᱤᱡ ᱟᱭᱳ ᱫᱚ ᱜᱚᱝᱠᱮ ᱩᱱᱤ ᱫᱚ ᱢᱟᱢᱟ ᱟᱭᱩ, ᱟᱨ ᱢᱟᱢᱟᱭᱤᱡ ᱵᱟᱵᱟ ᱫᱚ ᱮ ᱩᱱᱤ ᱫᱚ ᱢᱟᱢᱟ ᱫᱟᱫᱩ,
ᱟᱪᱪᱷᱟ ᱟᱪᱪᱷᱟ ᱡᱟᱭᱦᱳᱠ᱾
ᱦᱮᱸ ᱟᱨ ᱢᱟᱢᱟ, ᱨᱮᱱ ᱮᱸ ᱦᱚᱯᱚᱱ ᱛᱮᱫ ᱠᱚᱫᱚ ᱦᱚᱭᱛᱳ ᱫᱟᱫᱟ ᱡᱩᱫᱤ ᱡᱩᱫᱤ ᱞᱟᱹᱴᱩᱭ ᱛᱟᱦᱮᱱᱟ᱾ ᱦᱮᱸ ᱛᱟᱦᱞᱮ ᱫᱟᱫᱟ ᱡᱩᱫᱤ ᱦᱩᱰᱤᱧᱮ ᱛᱟᱦᱮᱱᱟ ᱩᱱᱤ ᱫᱚ ᱚᱱᱠᱟ ᱵᱚᱠᱚᱧ᱾ ᱵᱚᱭᱦᱟ ᱚᱱᱮ ᱚᱱᱠᱟ, ᱦᱮ ᱟᱪᱪᱷᱟ ᱜᱚᱝᱠᱮ ᱢᱟ ᱞᱟᱹᱭᱵᱤᱱ
ᱚᱸ ᱴᱷᱤᱠ ᱴᱷᱤᱠ, ᱟᱫᱚ ᱤᱱᱠᱟᱹ ᱞᱮᱠᱟᱨᱮ, ᱢᱟᱢᱟ ᱢᱟᱢᱟ ᱠᱟᱛᱷᱟ ᱫᱚ ᱚᱠᱟ ᱞᱮᱠ ᱠᱟᱨᱮ ᱦᱮᱡ ᱟᱠᱟᱱᱟ ᱥᱮ, ᱪᱮᱫ ᱞᱮᱠᱟᱨᱮ ᱦᱩᱭ ᱠᱟᱱᱟ, ᱚᱱᱟ ᱱᱟᱥᱮᱱᱟᱜ ᱵᱚᱱ ᱵᱟᱰᱟᱭ ᱠᱷᱟᱱ ᱫᱚ ᱞᱟᱹᱭᱟ ᱛᱟᱞᱟᱝ ᱢᱮ, ᱚᱠᱟ ᱞᱮᱠᱟᱨᱮ ᱢᱟ ᱢᱟ
ᱢᱟᱱᱮ ᱜᱚᱝᱠᱮ ᱢᱟᱱᱮ ᱡᱟᱦᱟᱸ ᱛᱤᱱᱟᱹᱜ ᱵᱩᱡᱽ ᱨᱮ ᱥᱮ ᱪᱤᱱᱛᱟᱹ ᱵᱷᱟᱵᱽᱱᱟ ᱨᱮ ᱢᱟᱱᱮ ᱵᱩᱡᱩᱜᱚᱜᱼᱟ ᱢᱮᱱ ᱫᱚ ᱢᱮᱱᱫᱚ, ᱢᱟᱱᱮ ᱟᱭᱳ ᱨᱮᱱ ᱢᱟᱱᱮ ᱵᱚᱭᱦᱟ,
ᱦᱩᱸ ᱦᱩᱸ
ᱢᱮᱱᱫᱚ ᱟᱭᱳ ᱨᱮᱱ ᱵᱚᱭᱦᱟ ᱜᱮ ᱜᱚᱝᱠᱮᱱᱟᱜ ᱢᱟᱢᱟ ᱫᱚ,
ᱪᱮᱜ ᱟᱪᱰᱷᱟ ᱫᱚᱠᱟᱱ ᱜᱤ ᱟᱫᱳ, ᱛᱟᱦᱚᱞᱮ ᱢᱟᱢᱟ ᱚᱲᱟᱜ ᱨᱮᱱᱟᱜ ᱡᱟᱦᱟᱸ ᱫᱩᱞᱟᱹᱲ, ᱥᱮ ᱡᱟᱦᱟᱸ ᱞᱮᱠᱟ ᱟᱫᱚᱨ ᱡᱟᱦᱟᱸ ᱵᱚᱱ ᱢᱮᱛᱟᱜ ᱟᱜ ᱠᱟᱱᱫᱚ ᱟᱫᱚ ᱚᱱᱟ ᱫᱚ ᱛᱤᱱᱟᱹᱜ ᱴᱟᱠᱮᱢ ᱢᱮᱛᱟᱜ ᱟᱨ ᱵᱟᱠᱳ ᱠᱟᱛᱷᱟᱣ ᱨᱮ ᱢᱮᱛᱟ ᱠᱚᱣᱟ ᱡᱟᱦᱟᱸᱭ ᱜᱮ ᱡᱟᱦᱟᱸᱭ ᱟᱫᱚᱨ ᱧᱚᱜᱚᱜ ᱞᱮᱫᱟ ᱱᱚᱣᱟ ᱫᱚ ᱢᱟᱢᱟ ᱚᱲᱟᱜ ᱫᱚ ᱵᱟᱝ ᱠᱟᱱᱟ ᱾
ᱦᱳᱭ ᱦᱳᱭ
ᱠᱟᱛᱷᱟ ᱞᱮ ᱞᱟᱹᱭ ᱜᱮᱭᱟ ᱠᱚᱥᱮ᱾
ᱦᱳᱭ ᱟᱫᱚ ᱡᱟᱦᱟᱱᱟᱜ ᱠᱟᱛᱷᱟ ᱨᱮᱜᱮ ᱜᱚᱝᱠᱮ ᱚᱱᱟ ᱢᱟᱢᱟ ᱚᱲᱟᱜ ᱫᱚ ᱮᱸ ᱥᱟᱨᱟᱫᱤᱱ ᱠᱚ ᱞᱟᱹᱭᱟᱜᱼᱟ, ᱜᱚᱝᱠᱮ ᱟᱫᱚ ᱚᱱᱟ ᱞᱮᱠᱟᱛᱮ ᱢᱟᱢᱟ ᱚᱲᱟᱜ ᱨᱮᱱᱟᱜ ᱫᱚ ᱡᱟᱹᱱᱤᱡ ᱜᱚᱝᱠᱮ ᱟᱹᱰᱤ ᱞᱟᱹᱴᱩ ᱚᱱᱠᱟ ᱢᱤᱫᱴᱮᱱ ᱮᱸ ᱩᱸᱜ᱾ ᱢᱮᱱᱫᱚ ᱚᱱᱠᱟᱱᱟᱜ ᱢᱟᱱᱮ ᱡᱤᱱᱤᱥ ᱢᱮᱱᱟᱜ ᱛᱟᱵᱚᱱᱟ ᱾ ᱥᱮ ᱮᱸ ᱢᱮᱱ ᱜᱟᱱᱚᱜᱼᱟ ᱵᱳᱭᱥᱤᱥᱴᱚ ᱢᱮᱱᱟᱜ ᱛᱟᱵᱚᱱᱟ᱾
ᱦᱮᱸ
ᱦᱳᱭ
ᱴᱷᱤᱠ ᱠᱟᱛᱷᱟ ᱠᱟᱱ ᱜᱮᱭᱟ, ᱢᱟᱢᱟ ᱨᱮᱱ ᱮ ᱢᱟᱢᱟ ᱚᱲᱟᱜ ᱥᱮ, ᱢᱟᱢᱟ ᱛᱟᱠᱚ ᱢᱟᱢᱟ ᱟᱭᱳ ᱥᱮ ᱢᱟᱢᱟ ᱫᱟᱹᱫᱩ ᱡᱟᱦᱟᱸᱭ ᱠᱚ ᱞᱮᱠᱟ ᱠᱤᱱ ᱛᱟᱦᱮᱱᱟᱠᱤᱱ᱾ ᱟᱨ ᱥᱟᱞᱤᱭᱟᱹ ᱟᱹ ᱩᱱᱠᱤᱱ ᱫᱚ ᱥᱟᱹᱨᱤᱜᱮ ᱟᱹᱰᱤᱠᱤᱱ ᱟᱹ ᱫᱩᱞᱟᱹᱲ ᱱᱤᱱᱤᱜ ᱜᱮᱭᱟ ᱥᱮ ᱟᱹᱰᱤ
ᱦᱳᱭ ᱡᱟᱦᱟᱸᱛᱤᱱᱟᱹᱜ ᱫᱳᱥ ᱵᱷᱩᱞ ᱮ ᱢᱮᱱᱫᱚ ᱚᱱᱠᱟᱱᱟᱜ ᱵᱟᱹᱲᱤᱡ ᱡᱤᱱᱤᱥ ᱦᱳᱭᱛᱳ ᱵᱷᱟᱹᱜᱽᱱᱟᱹ ᱡᱩᱫᱤᱭ ᱠᱟᱹᱢᱤ ᱠᱟᱜᱼᱟᱭ ᱛᱟᱨ ᱛᱟᱹᱣ ᱨᱮᱦᱚᱸ ᱩᱱᱤ ᱴᱷᱮᱱ ᱫᱚ ᱦᱟᱸᱜ ᱫᱩᱞᱟᱹᱲ ᱠᱤᱱ ᱧᱟᱢᱟ
ᱟᱭ
ᱥᱮ ᱫᱩᱞᱟᱹᱲᱮ ᱧᱟᱢᱟ ᱦᱳᱭ
ᱟᱨ ᱮᱠᱵᱟᱨᱮ ᱮᱠᱵᱟᱨᱮ ᱡᱟᱦᱟᱸ ᱛᱤᱱᱟᱹᱜ ᱜᱮ ᱡᱟᱦᱟᱸ ᱞᱮᱠᱟᱱᱟᱜ ᱜᱮ ᱦᱩᱭᱩᱜ ᱦᱳᱭᱛᱳ ᱚᱱᱟ ᱫᱚ ᱩᱱᱤ ᱫᱚᱭ ᱧᱟᱢ ᱠᱮᱭᱟ ᱟᱨ ᱢᱟᱢᱟ ᱚᱲᱟᱜ ᱨᱮᱱᱟᱜ ᱤᱭᱟᱹ ᱢᱤᱫᱴᱟᱝ ᱚᱝᱠᱟ ᱠᱟᱹᱦᱟᱹᱱᱤ ᱱᱟᱥᱮᱱᱟᱜ ᱤᱧ ᱯᱟᱲᱦᱟᱣ ᱞᱮᱫ ᱛᱟᱦᱮᱸᱜᱼᱟ ᱦᱩᱰᱤᱧ ᱢᱟᱪᱷᱟ ᱧᱚᱜ ᱟᱫᱚ ᱱᱟᱥᱮ ᱱᱟᱜ ᱤᱧ ᱩᱭᱦᱟᱹᱨᱟ
ᱵᱟᱝᱟ ᱜᱚᱝᱠᱮ ᱟᱫᱚ ᱴᱷᱤᱠᱟᱹᱱ ᱜᱮᱭᱟ ᱱᱤᱭᱟᱹ ᱟᱞᱟᱝᱟᱜ ᱜᱟᱞᱚᱪ ᱛᱟᱞᱟᱨᱮ ᱟᱹᱜᱩᱭ ᱢᱮᱥᱮ
ᱮᱠᱵᱟᱨ ᱟᱞᱟᱝ ᱥᱩᱢᱩᱝ ᱜᱮ ᱦᱮᱱᱟᱜ ᱠᱟᱫ ᱞᱟᱝ-ᱟ ᱟᱫᱚ ᱤᱱᱟᱹ ᱩᱱᱟᱹᱜ ᱴᱟ ᱫᱚ ᱵᱟᱝ ᱫᱤᱥᱟᱹᱦᱤᱡᱩᱜ ᱠᱟᱱᱟ ᱟᱫᱚ ᱱᱟᱥᱮ ᱱᱟᱥᱮ ᱡᱟᱦᱟᱸ ᱛᱤᱱᱟᱹᱜ ᱡᱟᱦᱟᱸ ᱞᱮᱠᱟ ᱫᱤᱥ ᱤᱱᱠᱟᱹ ᱞᱮᱠᱟ ᱜᱤᱧ ᱞᱟᱹᱭᱟ ᱵᱟᱝ ᱦᱮᱸ ᱟᱫᱚ ᱛᱟᱦᱟᱞᱮ ᱤᱱᱠᱟᱹ ᱜᱮ ᱢᱤᱫᱴᱟᱝ ᱨᱮᱸᱜᱮᱡ ᱱᱟᱪ ᱪᱟᱨ ᱚᱲᱟᱜ ᱨᱮᱱ ᱦᱚᱲ ᱥᱮ ᱩᱱᱠᱤᱱ ᱟᱭᱳ ᱦᱚᱲ ᱵᱟᱵᱟ ᱦᱚᱲ ᱩᱱᱠᱤᱱᱤᱧ ᱢᱤᱫᱴᱟᱝ ᱦᱚᱯᱚᱱ ᱦᱮᱱᱟᱜ ᱟᱠᱟᱫᱟᱮ ᱠᱚᱠᱮ ᱵᱚᱞᱮ ᱠᱷᱚᱱᱟᱜ ᱫᱚ ᱱᱟᱥᱮ ᱦᱚᱥᱚᱨ ᱟᱠᱟᱱᱟ ᱜᱮᱭᱟ ᱦᱮᱪᱮ ᱥᱮ ᱛᱟᱲᱟᱢᱫᱚᱭ ᱜᱟᱱ ᱟᱠᱟᱱ ᱜᱮᱭᱟ ᱟᱫᱚ ᱦᱟᱱᱮ ᱯᱟᱹᱦᱤᱞ ᱡᱩᱜᱽ ᱨᱮᱱᱟᱝ ᱠᱟᱛᱷᱟ ᱟᱫᱚ ᱛᱟᱦᱚᱞᱮ ᱪᱟᱞᱟᱜ ᱠᱟᱱᱟ ᱠᱚ ᱟᱫᱚ ᱜᱟᱯᱟᱞᱢᱟᱨᱟᱣ ᱦᱩᱭ ᱠᱟᱱᱟ ᱟᱭᱟᱜ ᱟᱹᱰᱤ ᱫᱤᱱ ᱟᱯᱟᱵᱟᱨᱮ ᱚᱲᱟᱜ ᱵᱟᱝ ᱥᱮᱱ ᱦᱩᱭ ᱠᱟᱱᱟ ᱟᱫᱚ ᱛᱟᱦᱚᱞᱮ ᱞᱮᱫᱟᱣ ᱱᱤᱭᱟᱹ ᱫᱷᱟᱣ ᱫᱚᱵᱚᱱ ᱪᱟᱞᱟᱜᱼᱟ ᱟᱫᱚ ᱞᱮᱭ ᱫᱟᱭ ᱦᱮᱸ ᱛᱟᱦᱚᱞᱮ ᱥᱟᱹᱨᱤᱜᱮ ᱟᱹᱰᱤ ᱫᱤᱱ ᱵᱟᱵᱚᱱ ᱥᱮᱱ ᱠᱟᱱᱟ ᱛᱟᱦᱚᱞᱮ ᱵᱚᱱ ᱦᱤᱨᱤ ᱦᱤᱯᱨᱤᱭᱟ ᱩᱱᱫᱚ ᱟᱠᱟᱞ ᱡᱩᱜᱽ ᱛᱚ ᱢᱟ ᱟᱵᱚ ᱵᱚᱱ ᱴᱟᱠᱟ ᱯᱚᱭᱥᱟ ᱛᱮᱫᱚ ᱵᱚᱱ ᱟᱹᱰᱤᱵᱚᱱ ᱯᱮᱨᱮᱡ ᱠᱟᱱᱟ ᱩᱱ ᱥᱚᱢᱚᱭ ᱫᱚ ᱟᱠᱟᱞ ᱛᱟᱦᱮᱸ ᱠᱟᱱᱟ ᱛᱚ ᱟᱫᱚ ᱛᱟᱦᱚᱞᱮ ᱚᱱᱠᱟᱱ ᱟᱠᱟᱞ ᱡᱩᱜᱽ ᱨᱮᱱᱟᱜ ᱠᱟᱛᱷᱟ ᱟᱫᱚ ᱞᱮ ᱪᱟᱞᱟᱜ ᱠᱟᱱᱟ ᱠᱚ ᱦᱮᱸ ᱟᱫᱚ ᱪᱟᱞᱟᱜ ᱠᱟᱱᱟ ᱠᱚ ᱟᱫᱚ ᱩᱱ ᱚᱠᱛᱚ ᱫᱚ ᱛᱟᱲᱟᱢ ᱛᱟᱲᱟᱢ ᱛᱮᱠᱚ ᱪᱟᱞᱟᱜ ᱠᱟᱱᱟ ᱪᱟᱞᱟᱜ ᱠᱟᱱᱟ ᱠᱚ ᱟᱫᱚ ᱱᱟᱥᱮ ᱱᱟᱥᱮ ᱵᱟᱡᱟᱨ ᱫᱚᱠᱚ ᱧᱟᱢ ᱜᱮᱭᱟ ᱦᱮᱸ ᱥᱮ
ᱦᱳᱭ ᱦᱳᱭ ᱦᱳᱭ
ᱫᱚ ᱱᱟᱥᱮᱱᱟᱜ ᱡᱟᱦᱟᱱᱟᱜ ᱜᱮ ᱧᱮᱞ ᱧᱟᱢ ᱤᱫᱤᱭᱮᱫᱟᱭ ᱟᱫᱚ ᱚᱱᱟᱜᱮ ᱞᱟᱹᱭ ᱫᱟᱭ ᱮᱭᱳ ᱮᱭᱳ ᱞᱟᱹᱭᱫᱟ ᱤᱧ ᱚᱱᱟᱧ ᱦᱟᱛᱟᱣᱟ ᱦᱮᱸᱥᱮ ᱟᱫᱚ ᱞᱟᱹᱭ ᱫᱟ ᱮᱜᱳ ᱚ ᱚᱱᱠᱟ ᱫᱚ ᱵᱟᱝ ᱤᱭᱟᱹ ᱚᱱᱟ ᱫᱚ ᱥᱮ ᱢᱟᱢᱟ ᱚᱲᱟᱜ ᱨᱮᱜᱮ ᱧᱟᱢᱚᱜᱼᱟ ᱦᱮᱸ ᱢᱟᱢᱟ ᱚᱲᱟᱜ ᱨᱮᱜᱮ ᱵᱚᱱ ᱦᱮᱸ ᱞᱟᱹᱰᱩ ᱞᱮᱫᱟ ᱡᱚᱢᱟᱹᱧ ᱚᱱᱟ ᱢᱟᱢᱟ ᱚᱲᱟᱜ ᱨᱮᱜᱮ ᱠᱚ ᱮᱢᱚᱜᱼᱟ ᱦᱮᱸ ᱥᱮ ᱢᱟᱢᱟ ᱚᱲᱟᱜ ᱨᱮᱜᱮᱢ ᱡᱚᱢᱟ ᱟᱫᱚ ᱯᱚᱭᱥᱟ ᱠᱩᱲᱤ ᱠᱚ ᱵᱟᱹᱱᱩᱜ ᱠᱟᱫ ᱛᱟᱹᱠᱤᱱᱟ ᱥᱮ ᱟᱫᱚ ᱪᱮᱫ ᱛᱮᱠᱤᱱ ᱦᱟᱛᱟᱣᱟᱭᱟ ᱩᱱᱠᱤᱱ ᱫᱚ ᱛᱟᱲᱟᱢ ᱛᱮᱠᱚ ᱪᱟᱞᱟᱜ ᱠᱟᱱᱟ ᱟᱨ ᱩᱱᱤ ᱜᱤᱫᱽᱨᱟᱹ ᱠᱷᱚᱡᱚᱜ ᱦᱟᱱᱟ ᱱᱟᱣᱟ ᱡᱚᱢᱟᱜ ᱚᱱᱟ ᱵᱩᱞᱟᱹᱣ ᱦᱚᱸ ᱵᱩᱞᱟᱹᱣ ᱵᱩᱞᱟᱹᱣ ᱦᱚᱸ ᱦᱩᱭᱩᱜ ᱠᱟᱱᱟ ᱤᱱᱟᱹ ᱞᱮᱠᱟᱨᱮ ᱩᱱᱤ ᱦᱚᱸ ᱟᱥᱥᱟᱥᱮ ᱮᱢᱟᱭ ᱠᱟᱱᱟ ᱡᱮ ᱢᱟᱢᱟ ᱚᱲᱟᱜ ᱨᱮᱫᱚ ᱥᱟᱹᱨᱤᱜᱮ ᱡᱟᱹᱱᱤᱡ ᱪᱚ ᱟᱹᱰᱤ ᱜᱮ ᱡᱚᱢᱟᱜ ᱫᱚ ᱦᱮᱱᱟᱜ ᱟᱠᱟᱫᱟ ᱴᱷᱤᱠ ᱮᱠᱵᱟᱨᱮ ᱟᱫᱚ ᱤᱱᱟᱹ ᱞᱮᱠᱟ ᱛᱮᱠᱚ ᱞᱟᱹᱭ ᱦᱚᱪᱚ ᱠᱮᱫᱟ ᱡᱮ ᱵᱟᱝ ᱢᱟᱢᱟ ᱥᱟᱹᱨᱤᱜᱮ ᱠᱷᱟᱡ ᱟᱹᱰᱤ ᱡᱟᱹᱥᱛᱤ ᱜᱮ ᱡᱚᱢᱟᱜ ᱫᱚ ᱦᱮᱱᱟᱜ ᱟᱠᱟᱫᱟ ᱡᱟᱦᱟᱸ ᱨᱮᱜᱮ ᱢᱟᱢᱟ ᱟᱲᱟᱜ ᱠᱟᱛᱷᱟ ᱠᱟᱛᱷᱟ ᱛᱮ ᱦᱤᱡᱩᱜ ᱠᱟᱱ ᱜᱮᱭᱟ ᱴᱷᱤᱠ
ᱦᱳᱭ ᱦᱳᱭ ᱟᱨᱦᱚ ᱜᱚᱝᱠᱮ ᱡᱚᱠᱷᱚᱱ ᱜᱮ ᱱᱟᱦᱱᱟᱜ ᱢᱮᱱᱫᱚ ᱮᱸᱫ ᱢᱟᱢᱟ ᱥᱮ ᱢᱟᱢᱤ ᱛᱟᱹᱠᱤᱱ ᱡᱚᱠᱷᱚᱱ ᱦᱟᱸᱜ ᱠᱤᱱ ᱦᱤᱡᱩᱜᱼᱟ
ᱢᱮᱱᱫᱚ ᱜᱚᱜᱚ ᱥᱮ ᱡᱚᱠᱷᱚᱱ ᱱᱟᱟᱜ ᱢᱟᱱᱮ ᱢᱮᱱ ᱫᱚ ᱟᱜ ᱱᱤᱭᱟᱹ ᱚᱲᱟᱜ ᱠᱤᱱ ᱦᱤᱡᱩᱜᱼᱟ ᱯᱮᱲᱟ ᱠᱤᱱ ᱦᱤᱡᱩᱜᱼᱟ ᱟᱫᱚ ᱩᱱ ᱥᱚᱢᱚᱭ ᱫᱚ ᱜᱚᱢᱠᱮ ᱦᱟᱸᱜ ᱩᱱᱠᱤᱱ ᱢᱟᱢᱟ ᱟᱨ ᱢᱟᱢᱢᱤ ᱛᱟᱹᱠᱤᱱ ᱫᱚ ᱛᱤᱥ ᱦᱚᱸ ᱜᱚᱝᱠᱮ ᱚᱱᱠᱟ ᱫᱚ ᱵᱟᱝ ᱦᱩᱭ ᱵᱟᱲᱟ ᱟᱠᱟᱱᱟ ᱡᱮ ᱢᱟᱢᱟ ᱟᱨ ᱢᱟᱹᱱᱢᱤ ᱛᱟᱠᱚ ᱡᱚᱠᱷᱚᱱ ᱠᱚ ᱦᱤᱡᱩᱜᱼᱟ ᱥᱮ ᱞᱟᱹᱰᱩ ᱥᱮ ᱢᱤᱴᱷᱟᱹ ᱱᱚᱜᱼ ᱱᱚᱝᱠᱟᱱᱟᱜ ᱵᱟᱠᱚ ᱟᱹᱜᱩᱭᱟ
ᱮᱠᱵᱟᱨᱮ ᱮᱠᱵᱟᱨᱮ ᱠᱟᱛᱷᱟ ᱫᱚ ᱠᱟᱱ ᱜᱮᱭᱟ ᱦᱮᱸᱥᱮ
ᱦᱳᱭ ᱡᱟᱦᱟᱸ ᱛᱤᱱᱟᱹᱜ ᱜᱮ ᱦᱳᱭᱛᱳ ᱵᱷᱟᱹᱜᱽᱱᱟᱹ ᱛᱟᱭ ᱥᱮ ᱵᱷᱟᱜᱱᱤᱧ ᱛᱟᱭ ᱡᱟᱦᱟᱸ ᱛᱤᱱᱟᱹᱜ ᱜᱮ ᱞᱟᱹᱩ ᱞᱟᱹᱴᱩ ᱟᱠᱟᱱ ᱨᱮᱦᱚᱸᱭ ᱛᱟᱹᱣ ᱜᱚᱝᱠᱮ ᱱᱤᱝᱠᱟᱹ ᱧᱮᱞ ᱠᱟᱱᱟ ᱢᱟᱱᱮ ᱞᱟᱹᱰᱩ ᱫᱚᱠᱚ ᱟᱹᱜᱩᱭ ᱜᱮᱭᱟ
ᱟᱨ ᱜᱚᱝᱠᱮ ᱚᱱᱠᱟᱜᱮ ᱢᱮᱱᱫᱚ ᱜᱚᱜᱚᱣᱟᱜ ᱡᱟᱦᱟᱸᱮ ᱞᱮᱠᱟ ᱱᱟᱦᱟᱜ ᱢᱟᱱᱮ ᱟᱭᱟᱜ ᱚᱲᱟᱜ ᱟᱭᱟᱜ ᱢᱟᱱᱮ ᱡᱟᱱᱟᱢ ᱵᱤ ᱤᱴᱟᱹ ᱛᱟᱭ ᱡᱟᱦᱟᱸ ᱨᱮ ᱢᱮᱱᱫᱚ ᱜᱚᱜᱚ ᱦᱚᱸ ᱡᱚᱠᱷᱚᱱ ᱢᱚᱱ ᱛᱚᱠᱷᱚᱱ ᱚᱸᱰᱮ ᱦᱟᱸᱜ ᱜᱚᱢᱠᱮ ᱱᱤᱝᱠᱟᱹ ᱧᱮᱞᱚᱜᱚᱜᱼᱟ ᱡᱟᱦᱟᱱᱟᱜ ᱡᱤᱱᱤᱥ ᱚᱸᱰᱮ ᱠᱷᱚᱱᱟᱜ ᱟᱹᱜᱩ ᱠᱟᱛᱮᱫ ᱱᱚᱰᱮ ᱢᱟᱱᱮ ᱟᱭᱟᱜ ᱠᱩᱥᱤᱛᱮ ᱟᱹᱜᱩ ᱠᱟᱛᱮᱜ ᱱᱚᱰᱮ ᱟᱹᱰᱤ ᱠᱤᱪᱷᱩᱭ ᱠᱚᱨᱟᱣ ᱫᱟᱲᱮᱭᱟᱜᱼᱟ ᱱᱤᱝᱠᱟᱹ ᱦᱚᱸ ᱧᱮᱞᱞᱟ ᱠᱟᱱᱟ ᱜᱚᱝᱠᱮ
ᱮᱠᱵᱟᱨᱮ ᱮᱠᱵᱟᱨᱮ ᱠᱟᱛᱮ ᱛᱟᱦᱮᱸ ᱫᱟᱲᱭᱟᱜᱼᱟ
ᱦᱳᱭ ᱦᱳᱭ ᱟᱨ ᱜᱚᱢᱠᱮ ᱱᱤᱝᱠᱟᱹ ᱦᱚᱸ ᱧᱮᱞᱚᱜᱚᱜᱼᱟ ᱡᱟᱦᱟᱸ ᱨᱮ ᱡᱩᱫᱤ ᱮᱸᱜ ᱡᱩᱫᱤ ᱚᱲᱟᱜ ᱨᱮ ᱡᱩᱫᱤ ᱢᱮᱱᱫᱚ ᱱᱟᱜ ᱡᱟᱦᱟᱸᱨᱮ ᱢᱟᱱᱮ ᱢᱟᱢᱟ ᱨᱮᱱ ᱮᱸᱫ ᱦᱩᱰᱤᱧᱤᱡ ᱥᱮ ᱢᱟᱨᱟᱝᱤᱡ ᱡᱩᱫᱤ ᱚᱱᱠᱟ ᱵᱚᱭᱦᱟ ᱛᱟᱭ ᱡᱩᱫᱤ ᱠᱚ ᱡᱟᱶᱟᱭᱮ ᱠᱟᱱᱟ ᱟᱫᱚ ᱚᱸᱰᱮ ᱫᱚ ᱱᱟᱜ ᱜᱚᱝᱠᱮ ᱡᱟᱦᱟᱱᱟᱜ ᱜᱮ ᱢᱟᱱᱮ ᱢᱟᱢᱟ ᱵᱩᱡᱽ ᱠᱟᱛᱮᱫ ᱜᱮ ᱡᱚᱠᱷᱚᱱ ᱦᱳᱭᱛᱳ ᱨᱮᱸᱜᱮᱡ ᱨᱮᱦᱚᱸ ᱠᱚ ᱥᱮ ᱠᱤᱥᱟᱹᱬ ᱜᱮ ᱨᱮᱦᱚᱸ ᱠᱚ ᱚᱸᱰᱮ ᱫᱚ ᱱᱟᱜ ᱡᱟᱦᱱᱟᱜ ᱡᱤᱱᱤᱥ ᱜᱮ ᱚᱱᱟ ᱫᱚ ᱢᱟᱢᱟ ᱜᱮ ᱵᱷᱜᱟ ᱵᱷᱚᱜᱟ
ᱦᱮᱸ
ᱱᱤᱝᱠᱟᱹ ᱧᱮᱞᱟᱠᱟᱱᱟ ᱟᱨ ᱦᱳᱭᱛᱳ ᱡᱟᱦᱟᱱᱟᱜ ᱜᱮ ᱥᱚᱝᱥᱟᱨ ᱨᱮ ᱛᱟᱦᱮᱸ ᱞᱮᱱᱠᱷᱟᱱ ᱫᱚ ᱜᱚᱝᱠᱮ ᱮᱴᱠᱮᱴᱚᱬᱮ ᱢᱟ ᱛᱟᱦᱮᱱ ᱜᱮᱭᱟ ᱦᱮᱸ ᱵᱟᱝ ᱟᱫᱚ ᱩᱱ ᱥᱩᱚᱢᱚᱭ ᱦᱚᱸ ᱢᱟᱢᱟ ᱜᱮ ᱚᱸᱰᱮ ᱫᱚ ᱢᱟᱢᱟ ᱟᱨ ᱢᱟᱢᱤ ᱛᱟᱹᱠᱤᱱ ᱜᱮ
ᱦᱮᱸᱵᱚᱞ
ᱟᱫᱚ ᱜᱚᱢᱠᱮ ᱚᱱᱟ ᱞᱮᱠᱟᱛᱮ ᱢᱮᱱ ᱜᱟᱱᱚᱜᱼᱟᱜᱼ ᱱᱚᱣᱟ ᱢᱟᱢᱟ ᱚᱲᱟᱜ ᱫᱚ ᱡᱟᱹᱱᱤᱡ ᱟᱹᱰᱤᱜᱮ ᱥᱚᱨᱮᱥ ᱛᱟᱵᱚᱱᱟ ᱜᱚᱝᱠᱮ
ᱮᱠᱵᱟᱨᱮ ᱮᱠᱵᱟᱨ
ᱡᱤᱛᱚ ᱢᱚᱪᱟ ᱛᱮᱵᱚᱱ ᱞᱟᱹᱭᱮᱫᱟ ᱚᱱᱟ ᱢᱚᱪᱟ ᱠᱷᱚᱱ ᱦᱚᱸ ᱚᱸᱰᱮ ᱛᱟᱦᱮᱸ ᱠᱟᱛᱮᱜ ᱡᱟᱹᱱᱤᱡ ᱟᱹᱰᱤᱜᱮ ᱨᱟᱹᱥᱠᱟᱹ ᱟᱴᱠᱟᱨᱚᱜᱼᱟ
ᱦᱮᱸ ᱵᱟᱝ ᱫᱚ ᱵᱟᱝ ᱤᱧᱦᱚ ᱢᱟᱢᱟ ᱚᱲᱟᱜ ᱫᱚᱧ ᱪᱟᱞᱟᱣ ᱞᱮᱱ ᱛᱟᱦᱮᱸᱜ ᱜᱮ ᱟᱹᱰᱤ ᱢᱟᱲᱟᱝ ᱨᱮ ᱟᱫᱚ ᱩᱱᱫᱚ ᱢᱟᱢᱟ ᱤᱭᱟᱹ ᱛᱮᱠᱤᱱ ᱟᱹᱰᱤ ᱡᱟᱹᱥᱛᱤ ᱠᱤᱱ ᱛᱟᱦᱮᱸ ᱠᱟᱱᱟ᱾ ᱦᱮᱸ ᱥᱮ ᱟᱫᱚ ᱩᱱ ᱥᱚᱢᱚᱭ ᱟᱹᱰᱤ ᱨᱟᱹᱥᱠᱟᱹ ᱟᱹᱭᱠᱟᱹᱜ ᱛᱟᱦᱮᱸᱜ ᱡᱮ ᱩᱱᱠᱤᱱ᱾
ᱢᱟᱢᱟ ᱟᱭᱳ ᱛᱟᱹᱠᱤᱱ ᱟᱹᱰᱤ ᱠᱤᱱ ᱫᱩᱞᱟᱹᱲ ᱞᱤᱫᱤᱧ ᱛᱟᱦᱮᱸᱱᱟ ᱟᱹᱰᱤ ᱡᱳᱨ ᱠᱤᱱ ᱪᱮᱨᱮᱡ ᱮᱱᱜ ᱛᱟᱦᱮᱸᱼᱟ᱾
ᱦᱮᱸ ᱦᱳᱭ ᱜᱚᱢᱠᱮ ᱟᱫᱚ ᱚᱱᱮ ᱚᱱᱟ ᱞᱮᱠᱟᱛᱮ ᱜᱚᱸᱠᱮ ᱛᱮᱦᱮᱝ ᱫᱚ ᱢᱟᱢᱟ ᱚᱞᱟᱜ ᱫᱩᱣᱟᱨ ᱯᱟᱞᱮ ᱱᱚᱻᱱᱟ ᱠᱷᱟᱛᱤᱨ ᱜᱮᱠᱚ ᱞᱟᱹᱭ ᱟᱠᱟᱫᱟ᱾ ᱵᱟᱝ
ᱮᱠᱵᱟᱨᱮ ᱚᱱᱮ ᱡᱟᱦᱟᱸ ᱜᱟᱞᱢᱟᱨᱟᱣᱤᱧ ᱞᱟᱹᱭ ᱪᱮᱫ ᱞᱮᱠᱟᱛᱮ ᱟᱨᱠᱤ ᱡᱟᱦᱱᱟᱜ ᱜᱮ ᱡᱟᱦᱟᱸ ᱦᱩᱭᱩᱜᱼᱟ ᱢᱟᱢᱟ ᱚᱲᱟᱜ ᱨᱮ ᱦᱮᱸ ᱥᱮ ᱢᱟᱢᱟ ᱚᱲᱟᱜ ᱞᱟᱹᱜᱤᱫ ᱜᱮ ᱦᱮᱱᱟᱜ ᱟᱠᱟᱫᱟ ᱢᱟᱢᱟ ᱟᱲᱟᱜ ᱜᱮ ᱪᱚᱞᱚ ᱢᱟᱢᱟ ᱚᱲᱟᱜ ᱨᱮ ᱟᱨ ᱡᱟᱦᱟᱸ ᱨᱮᱜᱮ ᱢᱮᱱᱫᱚ ᱢᱟᱢᱟ ᱮᱢ ᱧᱟᱢ ᱟᱠᱟᱫᱟ ᱛᱚ ᱦᱮᱸ ᱟᱨ ᱴᱷᱤᱠ ᱥᱮ ᱢᱤᱫᱴᱟᱝ ᱟᱵᱫᱟᱨ ᱠᱟᱛᱮ ᱜᱮ ᱢᱤᱫᱴᱟᱝ ᱪᱮᱫ ᱠᱚ ᱞᱟᱹᱭᱟ ᱢᱟᱹᱭ ᱥᱮ ᱵᱟᱹᱵᱩ ᱫᱚ ᱩᱱᱤ ᱫᱚ ᱢᱟᱢᱟ ᱚᱲᱟᱜ ᱨᱮᱱᱟᱜ ᱠᱟᱛᱷᱟ ᱫᱚᱭ ᱟ ᱥᱮ ᱢᱟᱢᱟ ᱚᱲᱟᱜ ᱨᱮᱜᱮ ᱩᱱᱤ ᱫᱚᱭ ᱟᱵᱽᱫᱟᱨ ᱫᱟᱲᱮᱭᱟᱜᱼᱟ᱾
ᱦᱳᱭ ᱦᱳᱭ ᱦᱳᱭ ᱦᱩᱸ ᱦᱮᱸ ᱟᱨ ᱦᱮᱸ ᱜᱚᱝᱠᱮ ᱟᱵᱚ ᱥᱚᱢᱟᱡᱽ ᱨᱮ ᱱᱤᱝᱠᱟᱹ ᱦᱚᱸ ᱧᱮᱞᱚᱜ ᱠᱟᱱ ᱜᱤᱫᱽᱨᱟᱹ ᱥᱮ ᱠᱩᱲᱤ ᱜᱤᱫᱽᱨᱟᱹ ᱢᱟᱢᱟ ᱚᱲᱟᱜ ᱠᱚᱨᱮ ᱜᱮ ᱦᱟᱨᱟᱼ ᱵᱩᱨᱩ ᱠᱟᱛᱮᱫ ᱚᱞ ᱯᱟᱲᱦᱟᱣ ᱠᱟᱛᱮᱫ ᱡᱚᱛ ᱛᱚ ᱠᱤᱪᱷᱩ ᱠᱚᱨᱟᱣ ᱠᱟᱛᱮᱫ ᱮᱸᱜ ᱢᱮᱱᱫᱚ ᱟᱹᱛᱩ ᱫᱤᱥᱚᱢ ᱫᱚ ᱦᱳᱭᱛᱳ ᱡᱟᱦᱟᱸ ᱫᱚ ᱛᱟᱦᱮᱸ ᱩᱛᱟᱹᱨᱚᱜ ᱠᱟᱱ ᱜᱮᱭᱟ ᱢᱟᱢᱟ ᱚᱲᱟᱜ ᱨᱮᱜᱮ ᱟᱨ ᱡᱟᱦᱟᱸᱭ ᱫᱚ ᱦᱳᱭᱛᱚ ᱡᱚᱛᱚ ᱠᱤᱪᱷᱩ ᱦᱚᱭᱛᱳ ᱢᱮᱱᱫᱚ ᱵᱤᱱᱤᱰ ᱪᱟᱹᱠᱨᱤ ᱠᱚᱨᱮᱱᱟᱜ ᱵᱤᱱᱤᱰ᱾ ᱠᱚ ᱫᱩᱲᱩᱵ ᱵᱟᱲᱟ ᱠᱟᱛᱮ ᱚᱱᱟ ᱠᱚ ᱯᱟᱥ ᱵᱟᱲᱟ ᱠᱟᱛᱮᱫ ᱮ ᱢᱮᱱᱫᱚ ᱛᱟᱨᱯᱚᱨᱮ ᱱᱟᱜ ᱚᱲᱟᱜ ᱵᱟᱠᱷᱟᱱ ᱫᱚ ᱜᱚᱢᱠᱮ ᱚᱸᱰᱮ ᱠᱷᱚᱱᱜᱮ ᱡᱚᱛᱚ ᱠᱤᱪᱷᱩ ᱟᱭ ᱱᱤᱝᱠᱟᱹ ᱦᱚᱸᱭ ᱧᱮᱞ ᱵᱟᱲᱟ ᱠᱟᱱᱟ
ᱮᱠᱵᱟᱨᱮ ᱮᱠᱵᱟᱨᱮ ᱠᱟᱛᱷᱟ ᱫᱚ ᱠᱟᱱ ᱜᱮᱭᱟ ᱵᱟᱝ ᱫᱚ ᱵᱟᱝ ᱮ ᱚᱱᱟ ᱠᱚ ᱧᱮᱞ ᱠᱟᱱ ᱜᱮᱭᱟ ᱡᱮ ᱥᱟᱹᱨᱤᱜᱮ ᱚᱱᱟ ᱢᱟᱢᱟ ᱚᱲᱟᱜ ᱠᱷᱚᱱᱜᱮ ᱟᱹᱰᱤ ᱜᱚᱴᱟᱝ ᱱᱤᱛ ᱫᱷᱟᱹᱵᱤᱡ ᱦᱚᱸ ᱧᱮᱞᱚᱜᱚᱜ ᱜᱮᱭᱟ ᱡᱮ ᱢᱟᱢᱟ ᱚᱲᱟᱜ ᱠᱷᱚᱱ ᱜᱮ ᱟᱹᱰᱤ ᱜᱚᱴᱟᱝ ᱢᱟᱹᱭ ᱛᱟᱠᱚ ᱥᱮ ᱵᱟᱹᱵᱩ ᱛᱟᱠᱚ ᱠᱚ ᱨᱮᱭᱟᱜ ᱨᱮᱦᱚᱸ ᱠᱚ ᱩᱱᱠᱩ ᱫᱚᱠᱚ ᱚᱞ ᱯᱟᱲᱦᱟᱣ ᱟᱠᱟᱱ ᱜᱮ ᱴᱷᱤᱠ ᱥᱮ
ᱦᱳᱭ ᱦᱳᱭ ᱦᱳᱭ
ᱚᱱᱠᱟ ᱡᱟᱭ ᱦᱩᱠ ᱟᱫᱚ ᱢᱟᱢᱟ ᱚᱲᱟᱜ ᱨᱮᱱᱟᱜ ᱡᱟᱦᱟᱸ ᱮᱱᱮᱢ ᱫᱚ ᱢᱟᱞᱤᱠ ᱜᱮ ᱢᱟᱨᱟᱝ ᱟᱜ ᱦᱟᱛᱚᱢ ᱠᱩᱢᱟᱹᱝ ᱚᱞᱟᱜ
ᱦᱟᱛᱚᱢ ᱠᱩᱢᱟᱹᱝ ᱦᱚᱸ ᱢᱮᱱᱟᱜ ᱠᱟᱜ ᱠᱤᱱ ᱜᱮᱭᱟ ᱟᱫᱚ ᱦᱟᱛᱚᱢ ᱠᱩᱢᱟᱹᱝ ᱫᱚ ᱚᱱᱮ ᱛᱮ ᱢᱟᱢᱟ ᱚᱲᱟᱜ ᱟ ᱠᱟᱛᱷᱟ ᱠᱷᱚᱱᱟᱜ ᱜᱮᱫᱚ ᱦᱟᱴᱚᱢ ᱠᱩᱢᱟᱹᱝ ᱨᱮᱫᱚ ᱦᱤᱡᱩᱜ-ᱟ᱾
ᱦᱮᱸ ᱦᱳᱭ ᱜᱚᱢᱠᱮ ᱦᱳᱭ
ᱡᱩᱫᱤ ᱱᱤᱡᱮᱨᱟᱜ ᱢᱟᱢᱟ ᱚᱲᱟᱜ ᱦᱩᱭᱩᱜᱼᱟ ᱚᱸᱰᱮ ᱨᱮᱱ ᱱᱤᱡᱮᱨᱮᱱ ᱵᱚᱭᱦᱟ ᱢᱤᱥᱨᱟ ᱠᱚᱣᱟᱜ ᱠᱚ ᱩᱱᱠᱩᱣᱟᱜ ᱦᱟᱛᱚᱢ ᱠᱩᱢᱟᱹᱝ ᱚᱲᱟᱜ ᱫᱚ ᱱᱤᱡᱮ ᱴᱷᱮᱱ ᱜᱮ ᱦᱩᱭᱩᱜᱼᱟ ᱚᱱᱟ ᱫᱚ ᱚᱫᱚᱞ ᱵᱚᱫᱚᱞ
ᱤᱱᱠᱟᱹ ᱞᱮᱠᱟ ᱛᱮᱫᱚ ᱵᱟᱱᱟᱨ ᱯᱟᱦᱴᱟ ᱠᱷᱚᱱᱜᱮ
ᱦᱮᱸ
ᱟᱹᱰᱤ ᱱᱟᱯᱟᱭ
ᱤᱼᱟ ᱢᱟᱢᱟ ᱚᱲᱟᱜ ᱨᱮᱱᱟᱜ ᱧᱮᱞᱚᱜᱼᱟ ᱡᱟᱦᱟᱸ ᱫᱚ ᱵᱟᱯᱞᱟᱜ ᱨᱮ ᱢᱟᱢᱟ ᱛᱟᱹᱠᱤᱱ ᱫᱚ ᱞᱟᱜᱟᱣ ᱦᱚᱠᱤᱱ ᱜᱮᱭᱟ ᱚᱱᱟ ᱪᱮᱫ ᱜᱮᱸᱫᱟᱜ ᱠᱚ ᱞᱟᱹᱭᱟ ᱢᱤᱫᱴᱟᱱ ᱵᱟᱠᱚ ᱞᱟᱹᱭᱟ
ᱜᱚᱢᱠᱮ ᱚᱱᱟ ᱫᱚ ᱱᱟᱦᱜ ᱫᱤᱥᱟᱹ ᱵᱟᱝ ᱦᱤᱡᱩᱜ ᱠᱟᱱᱟ ᱡᱟᱭᱦᱳᱠ
ᱡᱟᱭᱦᱳᱠ ᱚᱱᱠᱟ ᱞᱮᱠᱟᱛᱮ ᱞᱟᱜᱟᱜ ᱟᱭ ᱤᱧᱟᱹᱜ ᱦᱚᱸ ᱴᱷᱤᱠ ᱫᱤᱥᱟᱹ ᱫᱚ ᱚᱱᱠᱟ ᱵᱟᱝ ᱦᱩᱭᱩᱜ ᱠᱟᱱ ᱛᱤᱧᱟᱹ ᱢᱮᱱᱠᱷᱟᱱ ᱠᱷᱟᱱ ᱫᱚ ᱩᱱᱠᱤᱱ ᱢᱟᱢᱟ ᱛᱟᱹᱠᱤᱱ ᱫᱚ ᱞᱟᱜᱟᱜ ᱜᱮᱭᱟ ᱤᱱᱟᱹ ᱛᱟᱭᱚᱢ ᱵᱚᱱ ᱧᱮᱞ ᱠᱟᱫᱟ ᱡᱮ ᱢᱟᱢᱟ ᱚᱲᱟᱜ ᱨᱮᱱ ᱵᱷᱟᱸᱰᱟᱱ ᱨᱮᱱᱟᱜ ᱠᱟᱛᱷᱟ ᱨᱮ
ᱦᱳᱭ ᱦᱳᱭ
ᱚᱱᱟ ᱵᱷᱟᱸᱰᱟᱱ ᱨᱮᱦᱚᱸ ᱢᱟᱢᱟ ᱛᱟᱠᱚ ᱜᱮ ᱵᱟᱠᱚ ᱦᱮᱡ ᱞᱮᱱᱠᱷᱟ ᱯᱳᱭᱞᱳ ᱫᱚ ᱢᱟᱢᱟ ᱛᱟᱠᱚ ᱜᱮᱠᱚ ᱨᱟᱠᱟᱵ ᱱᱤᱱᱤᱡᱼᱟ ᱜᱷᱟᱴ ᱠᱷᱚᱱ
ᱦᱳᱭ ᱦᱳᱭ ᱦᱳᱭ
ᱴᱷᱤᱠ ᱥᱮ ᱵᱟᱝ ᱴᱷᱤᱠ ᱛᱟᱦᱚᱞᱮ ᱵᱩᱡ ᱵᱩᱡᱳᱜᱚᱜ ᱠᱟᱱ ᱜᱮᱭᱟ ᱡᱮ ᱢᱟᱢᱟ ᱚᱲᱟᱜ ᱨᱮᱱᱟᱜ ᱛᱤᱱᱟᱹᱜ ᱢᱟᱨᱟᱝ ᱮᱱᱮᱢ ᱢᱮᱱᱟᱜ ᱟᱠᱟᱫᱟ ᱛᱟᱦᱚᱞᱮ ᱚᱠᱚᱭ ᱦᱚᱸ ᱚᱠᱚᱭᱮ ᱞᱟᱦᱟ ᱯᱳᱭᱞᱳ ᱫᱚ ᱡᱷᱚᱛᱚ ᱠᱷᱚᱱᱟᱜ ᱥᱟᱱᱟᱢ ᱠᱷᱚᱱ ᱢᱟᱲᱟᱝ ᱛᱮ ᱫᱚ ᱢᱟᱢᱟ ᱛᱚᱠᱚ ᱜᱮᱠᱚ ᱨᱟᱠᱟᱵᱟ ᱡᱟᱹᱱᱤᱡ